ᱛᱚ
ᱦᱮᱞᱳ
ᱦᱮᱸ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ᱾ ᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱛᱟᱵᱤᱱᱟ ᱟᱸᱡᱚᱢᱚᱜ ᱠᱟᱱ ᱛᱟᱵᱤᱱᱟ᱾
ᱟᱪᱪᱷᱟ
ᱟᱹᱞᱤᱧᱟᱜ ᱨᱚᱲ ᱧᱟᱢᱚᱜ ᱠᱟᱱᱟ ᱛᱚ?
ᱦᱮᱸ ᱱᱟᱯᱟᱭ ᱵᱟᱲᱟ ᱜᱮ ᱛᱚ?
ᱦᱳᱭ ᱱᱟᱯᱟᱭ ᱜᱮ ᱱᱟᱯᱟᱭ ᱜᱮ᱾
ᱟᱪᱪᱷᱟ
ᱦᱮ ᱞᱟᱹᱭ ᱫᱟᱹᱞᱤᱧ ᱟᱞᱤᱧᱟᱜ ᱨᱚᱲ ᱟᱸᱡᱚᱢᱚᱜ ᱠᱟᱱᱟ ᱛᱚ ᱴᱷᱤᱠ ᱴᱷᱟᱠ?
ᱨᱚᱲ ᱫᱚ ᱟᱸᱡᱚᱢᱚᱜ ᱠᱟᱱᱟ ᱠᱤᱱᱛᱩ ᱟᱹᱰᱤ ᱟᱹᱰᱤ ᱢᱟᱱᱮ ᱟᱥᱛᱮ ᱛᱮ ᱟᱸᱡᱚᱢᱚᱜ ᱠᱟᱱᱟ᱾
ᱟᱪᱪᱷᱟ ᱟᱪᱪᱷᱟ
ᱦᱮᱸ
ᱟᱫᱚ ᱪᱮᱫ ᱠᱚᱵᱤᱱ ᱪᱤᱠᱟᱹ ᱵᱟᱲᱟᱭᱮᱫᱟ?
ᱦᱳᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ᱾ ᱚᱱᱟ ᱚᱠᱟ ᱞᱮᱠᱟ ᱟᱯᱮ ᱥᱮᱫ ᱫᱟᱜ ᱡᱟᱹᱲᱤ ᱠᱚ?
ᱫᱟᱜ ᱡᱟᱹᱲᱤ ᱫᱚ ᱮᱱᱟᱝ ᱥᱮᱛᱟᱜ ᱵᱮᱲᱟ ᱜᱮ ᱫᱟᱜ ᱞᱮᱫᱛᱮ ᱱᱤᱛᱚᱜ ᱢᱟ ᱦᱟᱸᱜ ᱥᱤᱛᱩᱝ ᱟᱠᱟᱫ ᱛᱟᱞᱮᱭᱟ ᱟᱞᱮ ᱚᱱᱛᱮ ᱢᱟ᱾
ᱟᱪᱪᱷᱟ ᱟᱪᱪᱷᱟ ᱦᱩᱸ ᱟᱞᱮ ᱥᱮᱱ ᱢᱟ ᱱᱤᱛᱳᱜ ᱚ ᱟᱞᱮᱥᱮᱫ ᱱᱟᱦᱟᱜ ᱥᱮᱛᱟᱜ ᱥᱮᱫ ᱜᱮ ᱦᱟᱸᱜ ᱚᱱᱠᱟ ᱛᱤᱠᱤᱱ ᱥᱮᱫ ᱜᱮ ᱥᱤᱛᱩᱝ ᱫᱚ ᱧᱮᱞᱚᱜ ᱠᱟᱱᱟ ᱱᱤᱛᱚᱜ ᱫᱚ ᱫᱟᱜ ᱫᱟᱜ ᱵᱩᱡᱷᱟᱹᱜ ᱠᱟᱱᱟ ᱨᱤᱢᱤᱞ ᱟᱠᱟᱫᱟᱭ ᱟᱫᱚ ᱫᱟᱜ ᱫᱟᱜ ᱪᱤᱠᱟᱹᱭ ᱫᱟᱭ ᱦᱟᱸᱜ ᱟᱫᱚ ᱫᱟᱜ ᱫᱟᱜ ᱜᱷᱚᱱᱚ ᱜᱷᱚᱱᱚ ᱜᱮ ᱦᱤᱡᱩᱜ ᱠᱟᱱᱟ
ᱟᱫᱚ ᱢᱮᱱᱫᱟᱹᱧ ᱟᱯᱮ ᱚᱱᱛᱮ ᱫᱚ ᱛᱟᱦᱚᱞᱮ ᱵᱟᱹᱫ ᱠᱚᱨᱮ ᱫᱚ ᱫᱟᱜ ᱠᱚᱫᱚ ᱛᱚᱸᱵᱟ ᱵᱟᱲᱟ ᱟᱠᱟᱱᱟ ᱥᱮ ᱵᱟᱝᱟ
ᱟᱨ ᱚᱱᱠᱟ ᱫᱚ ᱫᱟᱜ ᱫᱚ ᱪᱟᱯᱮ ᱫᱚ ᱚᱱᱠᱟ ᱫᱚ ᱵᱟᱝ ᱪᱟᱯᱮ ᱟᱠᱟᱱᱟ ᱠᱤᱱᱛᱩ ᱳᱭ ᱦᱟᱞᱠᱟ ᱦᱟᱞᱠᱟ ᱦᱩᱸ ᱪᱟᱯᱮ ᱫᱚ ᱪᱟᱯᱮ ᱠᱟᱱᱟ ᱚᱱᱠᱟ ᱠᱤᱱᱛᱩ ᱚᱱᱠᱟ ᱥᱮᱨᱚᱠᱚᱢ ᱫᱚ ᱵᱟᱝ ᱢᱟᱱᱮ ᱟᱹᱰᱤ ᱜᱟᱱ ᱪᱟᱯᱤᱣ ᱟᱠᱟᱱᱟ ᱚᱱᱠᱟ ᱫᱚ ᱵᱟᱝ
ᱢᱟᱱᱮ ᱯᱟᱴᱟ ᱚᱲᱟᱣ ᱠᱚ ᱵᱟᱝ ᱜᱟᱱᱚᱜᱼᱟ ᱚᱱᱠᱟ ᱫᱟ
ᱚᱸᱻ ᱱᱚᱝᱠᱟ ᱫᱚ ᱟᱫᱚ ᱟ ᱟᱫᱚ ᱦᱚᱜᱼᱚᱭ ᱦᱩᱲᱩ ᱠᱚᱫᱚ ᱠᱚ ᱨᱚᱦᱚᱭ ᱫᱚᱠᱚ ᱨᱚᱦᱚᱭ ᱠᱮᱫᱟ ᱦᱟᱸᱜ ᱱᱚᱜ-ᱚᱭ ᱫᱤᱭᱮ ᱥᱮᱞᱚ ᱠᱚ ᱥᱮᱞᱚ ᱢᱮᱱᱟᱜ ᱛᱚ ᱥᱮᱞᱚ ᱨᱮᱱᱟᱜ ᱛᱮᱜᱮ ᱫᱟᱜ ᱠᱚ ᱮᱢ ᱵᱟᱲᱟ ᱦᱩᱭ ᱟᱠᱟᱱᱟ
ᱟᱪᱪᱷᱟ ᱦᱮᱸ ᱛᱟᱦᱚᱞᱮ ᱛᱟᱦᱚᱞᱮ ᱛᱚᱞᱟ ᱠᱚᱫᱚ ᱯᱮ ᱨᱚᱦᱚᱭ ᱦᱩᱭ ᱠᱟᱫᱟ ᱛᱟᱦᱚᱞᱮ ᱵᱟᱝ?
ᱦᱳᱭ ᱨᱚᱦᱚᱭ ᱫᱚ ᱯᱨᱟᱭ ᱢᱟᱱᱮ ᱟᱨ ᱠᱟᱹᱪ ᱪᱩᱞᱩᱝ ᱢᱮᱱᱟᱜᱼᱟ ᱡᱟ ᱧᱮᱞᱚᱜ ᱠᱟᱱᱟ ᱵᱟᱹᱭᱦᱟᱹᱲ ᱥᱮᱫ ᱵᱟᱹᱫ ᱠᱩ ᱟᱨ ᱢᱟᱱᱮ ᱢᱚᱬᱮ ᱛᱩᱨᱩᱭ ᱫᱤᱱ ᱯᱚᱨ ᱫᱚ ᱟᱫᱚ ᱢᱟᱱᱮ ᱯᱩᱨᱟᱹ ᱡᱚᱛᱚ ᱠᱚ ᱨᱚᱦᱚᱭ ᱥᱟᱹᱛ ᱜᱚᱫ ᱠᱟᱜᱼᱟ
ᱟᱪᱪᱷᱟ ᱟᱪᱪᱷᱟ
ᱦᱚᱸ
ᱟᱫᱚ ᱮᱸ ᱜᱚᱢᱠᱮ ᱛᱟᱦᱚᱞᱮ ᱟᱯᱮ ᱫᱚ ᱦᱮᱸ ᱟᱞᱮ ᱥᱮᱱ ᱦᱚᱸ ᱱᱚᱜᱼᱚᱭ ᱛᱚᱞᱟ ᱠᱚᱞᱮ ᱜᱤᱲᱤ ᱠᱟᱫᱟ ᱢᱮᱱᱠᱷᱟᱱ ᱨᱚᱦᱚᱭ ᱠᱟᱹᱢᱤ ᱫᱚ ᱟᱹᱣᱨᱤ ᱮᱛᱚᱦᱚᱵᱚᱜᱼᱟ ᱟᱪᱷ ᱛᱚᱞᱟ ᱠᱚ ᱟᱣᱨᱤ ᱦᱟᱨᱟᱜᱼᱟ ᱛᱚ ᱟᱨ ᱛᱚᱞᱟ ᱠᱚ ᱦᱟᱨᱟ ᱞᱮᱱᱠᱷᱟᱱ ᱜᱮ ᱨᱚᱦᱚᱭ ᱠᱟᱢᱤ ᱞᱮ ᱮᱛᱚᱦᱚᱵᱟ
ᱦᱮᱸ ᱦᱮᱸ ᱦᱮᱸ ᱛᱟᱦᱞᱮ ᱟᱯᱮ ᱛᱟᱭᱚᱢ ᱧᱚᱜ ᱜᱮᱭᱟ ᱯᱮ ᱛᱟᱦᱞᱮ ᱨᱚᱦᱚᱭ ᱠᱚᱫᱚ ᱦᱟᱸᱜ
ᱦᱮᱸ ᱜᱚᱢᱠᱮ ᱱᱮᱱᱤᱭᱟᱹ ᱫᱚᱢ ᱫᱚᱞᱮ ᱛᱟᱭᱚᱢ ᱜᱚᱫ ᱠᱟᱱᱟ ᱦᱟᱸᱜ
ᱚᱸ ᱛᱟᱦᱞᱮ ᱚᱱᱠᱟ ᱤᱭᱟᱹ ᱠᱚᱫᱚ ᱢᱮᱱᱟᱜ ᱥᱮ ᱵᱟᱝ ᱥᱮᱞᱳ ᱠᱚᱫᱚ ᱚᱱᱠᱟ
ᱦᱮᱸ ᱱᱚᱛᱮ ᱨᱮ ᱟᱭᱢᱟ ᱥᱮᱞᱚ ᱢᱮᱱᱟᱜᱼᱟ ᱱᱤᱭᱟᱹ ᱜᱚᱴᱟ ᱵᱟᱹᱫ ᱛᱟᱞᱟ ᱠᱚᱨᱮ ᱥᱮ ᱦᱚᱨ ᱫᱷᱟᱨᱮ ᱠᱚᱨᱮ ᱥᱮ ᱥᱮᱞᱚ ᱠᱚ ᱢᱮᱱᱟᱜᱼᱟᱱᱤᱡ ᱰᱤᱯᱴᱮᱞ ᱦᱚᱸᱠᱚ ᱵᱟᱹᱭᱥᱟᱹᱣ ᱠᱟᱫᱟ ᱦᱮᱸ
ᱟᱱᱮ ᱢᱟᱱᱮ ᱛᱚᱞᱟ ᱠᱚᱜᱮ ᱢᱟ ᱫᱮᱨᱤ ᱧᱚᱜ ᱛᱮᱯᱮ ᱤᱭᱟᱹᱣ ᱠᱟᱫᱟ ᱥᱮ ᱛᱟᱭᱚᱢ ᱧᱚᱜ ᱛᱮᱯᱮ ᱜᱤᱰᱤ ᱠᱟᱫᱟ ᱚᱱᱟ ᱠᱷᱟᱹᱛᱤᱨ ᱜᱤ
ᱟᱨ ᱦᱳᱭ ᱢᱮᱱᱠᱷᱟᱱ ᱱᱚᱣᱟ ᱡᱟᱹᱯᱩᱫ ᱫᱤᱱ ᱨᱮᱫᱚ ᱚᱱᱟ ᱰᱤᱯᱴᱮᱞ ᱥᱮ ᱥᱟᱢᱢᱟᱨᱥᱟᱞ ᱠᱚᱨᱮᱱᱟᱜ ᱫᱟᱜ ᱠᱚᱫᱚ ᱵᱟᱝ ᱞᱟᱹᱠᱛᱤᱜ ᱠᱟᱱᱟ ᱟᱸ ᱥᱮᱨᱢᱟ ᱡᱚᱛᱚ ᱠᱷᱚᱱᱟᱜ ᱜᱮ ᱡᱟᱦᱟᱸ ᱫᱟᱜ ᱡᱚᱨᱚᱜ ᱠᱟᱱᱟ ᱚᱱᱟ ᱛᱮᱜᱮ ᱡᱷᱚᱛᱚᱱᱟᱜ ᱜᱮ ᱦᱩᱭᱩᱜ ᱠᱟᱱᱟ ᱦᱟᱸᱜ
ᱟᱪᱪᱷᱟ ᱟᱪᱪᱷᱟ ᱡᱷᱟᱨᱱᱟ ᱠᱷᱚᱱᱟᱜ
ᱥᱮᱨᱢᱟ ᱥᱮᱨᱢᱟᱧ ᱞᱟᱹᱭ ᱠᱮᱫᱟ
ᱳ ᱥᱮᱨᱢᱟ ᱡᱷᱟᱨᱱᱟᱧ ᱟᱸᱡᱚᱢ ᱠᱮᱫᱟ ᱟᱪᱪᱷᱟ ᱟᱫᱚ ᱠᱤᱪᱷᱩ ᱠᱤᱪᱷᱩ ᱞᱟᱹᱭ ᱵᱟᱲᱟᱣ ᱠᱟᱫᱟ ᱢᱟᱱᱮ ᱟᱸᱡᱚᱢ ᱵᱟᱲᱟᱣ ᱠᱟᱫᱟᱹᱧ ᱡᱮ ᱵᱩᱨᱩ ᱨᱮᱱᱟᱜ ᱡᱷᱟᱨᱱᱟ ᱠᱷᱚᱜ ᱢᱟᱱᱮ ᱵᱩᱨᱩ ᱠᱷᱚᱱᱟᱜ ᱫᱟᱜ ᱞᱤᱸᱜᱤᱱᱟ ᱦᱤᱡᱩᱜᱼᱟ ᱟᱫᱚ ᱤᱧ ᱢᱮᱱᱫᱟ ᱚᱱᱟ ᱞᱟᱹᱭ ᱫᱟ ᱥᱮ ᱪᱮᱫ ᱦᱟᱸᱜ
ᱫᱚ ᱵᱩᱨᱩ ᱦᱚᱸ ᱵᱟᱝ ᱧᱮᱞ ᱧᱟᱢᱚᱜ ᱜᱮᱭᱟ ᱥᱩᱫᱩ ᱟᱞᱮ ᱫᱚ ᱵᱤᱞᱟᱹᱛ ᱫᱤᱥᱚᱢ ᱠᱟᱱᱟ ᱱᱟᱞᱮ ᱵᱟᱹᱫ ᱠᱚᱜᱮ ᱢᱮᱱᱟᱜᱼᱟ ᱵᱤᱨ ᱠᱚᱦᱚᱸ ᱵᱟᱹᱱᱩᱜ ᱟᱹᱱᱤᱡ
ᱦᱮᱸ ᱦᱮᱸ ᱟᱞᱮ ᱦᱚᱸ ᱚᱱᱠᱟᱜᱮ ᱟᱞᱮ ᱢᱟᱱᱮ ᱟᱞᱮ ᱥᱮᱱ ᱦᱚᱸ ᱚᱱᱠᱟᱜᱮ ᱵᱤᱨ ᱠᱚᱦᱚᱸ ᱵᱟᱹᱱᱩᱜᱼᱟ ᱱᱚᱝᱠᱟ ᱟᱨ ᱵᱩᱨᱩ ᱠᱚᱦᱚᱸ ᱵᱟᱹᱱᱩᱜᱼᱟ ᱵᱤᱨᱵᱩᱨᱩ
ᱚ ᱛᱟᱦᱚᱞᱮ ᱟᱯᱮ ᱦᱚᱸ ᱟᱞᱮ ᱫᱤᱥᱚᱢ ᱞᱮᱠᱟᱜᱮ
ᱦᱮᱸᱻ
ᱟᱨ ᱟᱫᱚ ᱜᱚᱢᱠᱮ ᱱᱤᱭᱟᱹ ᱪᱮᱫ ᱞᱤᱧ ᱢᱮᱱᱟ ᱟᱫᱚ ᱚᱲᱟᱜ ᱠᱚᱨᱮ ᱫᱚᱵᱤᱱ ᱪᱤᱠᱟᱹ ᱵᱟᱲᱟᱭ ᱜᱮᱭᱟ ᱦᱮᱛᱚᱜ ᱫᱚ ᱜᱚᱢᱠᱮ
ᱦᱳᱭ ᱱᱤᱛ ᱦᱟᱹᱵᱤᱡ ᱛᱮ ᱚᱲᱟᱜ ᱠᱚᱨᱮ ᱫᱚ ᱚᱲᱟᱜ ᱠᱚᱨᱮᱡ ᱜᱮ ᱚᱲᱟᱜ ᱠᱚᱨᱮᱱᱟᱜ ᱠᱟᱹᱢᱤ ᱠᱚᱜᱮ
ᱳᱻ ᱟᱪᱪᱷᱟ ᱟᱪᱪᱷᱟ
ᱦᱮᱸ ᱦᱩᱲᱩ ᱨᱚᱦᱚᱭ ᱠᱚᱫᱚ ᱦᱟᱸᱜ ᱥᱟᱹᱛ ᱦᱩᱭᱩ ᱠᱟᱱᱟ ᱛᱚ ᱦᱟᱸᱜ᱾ ᱟᱫᱚ ᱚᱲᱟᱜ ᱠᱷᱚᱱᱟᱜ ᱜᱮ ᱱᱤᱛᱚᱜ ᱫᱚ
ᱚ ᱟᱫᱚ ᱢᱮᱱᱫᱟᱞᱤᱧ ᱚᱲᱟᱜ ᱨᱮᱱᱟᱜ ᱠᱟᱹᱢᱤᱭ ᱛᱮ, ᱮᱴᱟᱜ ᱡᱟᱦᱟᱸ ᱚᱞᱚᱜ ᱠᱟᱹᱢᱤ ᱠᱚ ᱢᱮᱱᱟᱜᱼᱟ, ᱟᱹ ᱱᱤᱭᱟᱹ ᱚᱱᱟ ᱠᱚᱫᱚᱵᱤᱱ ᱥᱟᱹᱛ ᱴᱷᱤᱠ ᱜᱮᱭᱟ ᱛᱟᱦᱚᱞᱮ, ᱥᱮ ᱪᱟᱞᱟᱜ ᱠᱟᱱ ᱜᱮᱭᱟ?
ᱪᱟᱞᱟᱜ ᱠᱟᱱ ᱜᱮᱭᱟ ᱚᱱᱠᱟ ᱫᱚ ᱵᱟᱝ ᱥᱟᱹᱫ ᱦᱩᱭ ᱟᱠᱟᱱᱟ᱾
ᱚ
ᱦᱮᱸ ᱟᱪᱪᱷᱟ᱾
ᱦᱮᱸ ᱱᱟᱯᱟᱭ ᱜᱮ ᱚᱞ ᱵᱟᱲᱟᱜᱼᱟ ᱦᱮᱸ ᱞᱟᱹᱭ ᱵᱤᱱ?
ᱯᱟᱲᱦᱟᱣ ᱮᱠᱟᱞᱜᱮ ᱞᱟᱹᱠᱛᱤᱭᱟ, ᱪᱤᱫᱟᱜ ᱥᱮ ᱡᱮᱦᱮᱛᱩ ᱟᱨ ᱟᱵᱩ ᱢᱟᱱᱮ ᱥᱟᱱᱛᱟᱞ ᱥᱚᱢᱟᱡᱽ ᱨᱮ, ᱟᱹᱰᱤ ᱨᱚᱠᱚᱢᱟᱜ ᱚᱱᱠᱟ ᱤᱭᱟᱹ ᱢᱮᱱᱟᱜ ᱛᱚ? ᱢᱟᱱᱮ ᱟᱹᱰᱤ ᱥᱮᱫ ᱠᱟᱛᱮᱵᱚ ᱛᱟᱭᱚᱢ ᱜᱮᱭᱟ᱾ ᱦᱮᱸ ᱞᱟᱹᱭ ᱜᱮᱭᱟ ᱠᱚ ᱥᱮ? ᱦᱮᱸ ᱧᱮᱞᱚᱜ ᱠᱟᱱᱟ ᱧᱮᱞ ᱫᱚ᱾ ᱚᱞ ᱯᱟᱲᱦᱟᱣ ᱮᱠᱟᱞ ᱜᱮ ᱞᱟᱹᱠᱛᱤ ᱜᱮᱭᱟ᱾
ᱦᱮᱸ ᱢᱮᱱ ᱫᱚ ᱟᱹᱞᱤᱧ ᱫᱚᱞᱤᱧ ᱢᱮᱱᱟᱞᱤᱧ ᱟᱸᱻ ᱛᱟᱭᱱᱚᱢ ᱫᱚ ᱟᱹᱲᱤᱜᱮ ᱛᱟᱭᱱᱚᱢ ᱜᱮᱭᱟ ᱥᱟᱣᱛᱟᱞᱟᱜ ᱡᱟᱦᱟᱸ ᱞᱤᱯᱤ ᱠᱚ ᱢᱮᱱᱟᱜ ᱟᱹᱱᱤᱡ ᱾ ᱢᱮᱱᱠᱷᱟᱱ ᱟᱵᱚ ᱡᱩᱫᱤ ᱱᱤᱛᱚᱜ ᱚᱱᱟ, ᱯᱟᱲᱦᱟᱣ ᱢᱟᱱᱮ ᱚᱱᱟ ᱞᱤᱯᱤ ᱛᱮ ᱡᱩᱫᱤ ᱵᱚᱱ ᱯᱟᱲᱦᱟᱣᱼᱟ ᱛᱟᱦᱚᱞᱮ ᱠᱷᱟᱱ ᱫᱚ ᱚᱱᱟ ᱞᱤᱯᱤ ᱦᱚᱸ ᱟᱨᱦᱚ ᱪᱮᱛᱟᱱ ᱥᱮᱫ ᱪᱟᱞᱟᱜ ᱛᱟᱵᱚᱱᱟ᱾
ᱦᱳᱭ ᱦᱳᱭ ᱴᱷᱤᱠ ᱴᱷᱤᱠ, ᱮᱩ ᱮᱠᱟᱞ ᱮᱠᱟᱞ᱾ ᱟᱫᱚ ᱜᱤᱫᱽᱨᱟᱹ ᱠᱚ ᱡᱟᱦᱟᱸ ᱛᱤᱱᱟᱹᱜ ᱠᱚ, ᱦᱟᱨᱟᱜ ᱠᱟᱱᱟ ᱠᱚ, ᱩᱱᱠᱩ ᱜᱤᱫᱽᱨᱟᱹ ᱠᱚ ᱵᱷᱚᱨᱛᱤ ᱠᱚᱼᱟ ᱢᱟᱱᱮ ᱯᱟᱲᱦᱟᱶ ᱚᱪᱩ ᱠᱚ ᱦᱳᱭᱩᱜ ᱟ ᱚᱞ ᱪᱤᱠᱤᱛᱮ ᱦᱮᱥᱮ ᱛᱟᱦᱚᱞᱮ ᱠᱷᱟᱱ ᱜᱮᱛᱚ, ᱵᱟᱹᱭ ᱵᱟᱹᱭᱛᱮ ᱜᱚᱴᱟ ᱯᱟᱥᱱᱟᱜᱼᱟ ᱦᱮᱸ ᱟᱨ ᱢᱟᱱᱮ ᱪᱮᱛᱟᱱ ᱥᱮᱫ ᱨᱟᱠᱟᱵᱚᱜᱼᱟ
ᱦᱳᱭ ᱟᱫᱚ ᱦᱮᱛᱟᱨ ᱚᱱᱠᱟᱱ ᱡᱩᱜᱽ ᱨᱮᱢᱟ ᱧᱮᱞᱚᱜ ᱠᱟᱱᱟ ᱡᱟᱦᱟᱸ ᱠᱟᱹᱴᱤᱡ ᱠᱟᱹᱴᱤᱡ ᱜᱤᱫᱽᱨᱟᱹ ᱠᱚ ᱦᱟᱨᱟᱼ ᱵᱩᱨᱩᱜ ᱠᱟᱱᱟ ᱟᱸ ᱩᱸ ᱩᱱᱠᱩ ᱫᱚ ᱯᱟᱲᱦᱟᱜ ᱥᱮᱫ ᱦᱚᱸ, ᱩᱱᱟᱹᱜ ᱢᱚᱱᱳᱚᱡᱳᱜᱽ ᱵᱟᱹᱱᱩᱜ ᱠᱟᱱ ᱛᱟᱠᱚᱣᱟ᱾ ᱟᱫᱚ ᱤᱧᱟᱹᱜ ᱢᱮᱱ ᱱᱚᱣᱟ ᱡᱩᱫᱤ ᱚᱲᱟᱜ ᱨᱮ ᱟᱭᱳ ᱵᱟᱵᱟ ᱠᱚ ᱡᱩᱫᱤ, ᱚᱱᱠᱟ ᱠᱚ ᱢᱮᱱᱟᱠᱚᱣᱟ ᱠᱚ ᱯᱟᱲᱦᱟᱜ ᱠᱚᱠᱚ ᱟᱸ ᱤᱥᱠᱩᱞ ᱠᱚᱨᱮ ᱠᱚ ᱵᱷᱚᱨᱛᱤ ᱠᱚᱣᱟ, ᱥᱮ ᱚᱞᱪᱤᱠᱤ ᱞᱤᱯᱤ ᱠᱚ ᱥᱮᱬᱟᱣ ᱠᱚᱣᱟ ᱠᱚ ᱾ ᱛᱟᱦᱚᱞᱮ ᱠᱷᱟᱱ ᱫᱚ ᱱᱟᱯᱟᱭ ᱠᱚᱜᱼᱟ ᱦᱮᱸ ᱥᱮ?
ᱦᱮᱸ ᱦᱮᱸ ᱮᱠᱟᱞ ᱮᱠᱟᱞ, ᱢᱟᱱᱮ ᱯᱟᱹᱦᱤᱞ ᱢᱟᱱᱮ ᱜᱚᱸᱰᱟᱨᱛᱮ ᱫᱚ ᱱᱚᱰᱮ ᱤᱭᱟᱹ ᱜᱮᱛᱚ ᱟᱭᱳ ᱵᱟᱵᱟ ᱜᱮᱛᱚ, ᱡᱮ ᱟᱭᱳᱵᱟᱵᱟ ᱜᱤᱫᱽᱨᱟᱹ ᱟᱫᱚ ᱩᱱᱤ ᱫᱚ ᱪᱮᱫ ᱮ ᱵᱟᱲᱟᱭᱟ ᱦᱮᱸᱥᱮ, ᱟᱫᱚ ᱟᱢ ᱜᱤᱫᱽᱨᱟᱹ ᱚᱠᱟᱞᱮᱠᱟ ᱥᱮ ᱵᱷᱟᱹᱜᱮ ᱯᱟᱲᱦᱟᱜ ᱟᱭ ᱟᱨ ᱚᱠᱟ ᱪᱮᱫ ᱚᱠᱟᱨᱮ ᱵᱷᱚᱨᱛᱤ ᱦᱳᱭᱩᱜᱼᱟ? ᱦᱮᱸ ᱚᱱᱟ ᱠᱚᱫᱚ ᱚᱱᱮ ᱤᱭᱟᱹ ᱴᱷᱮᱱ ᱜᱮ᱾ ᱟᱭᱳᱼᱵᱟᱵᱟ ᱴᱷᱮᱱ ᱜᱮ, ᱟᱫᱚ ᱟᱫᱚ ᱚᱱᱟ ᱫᱚ ᱚᱱᱠᱟ ᱵᱷᱚᱨᱛᱤ ᱠᱚᱼᱟ, ᱚᱞᱪᱤᱠᱤ ᱛᱮᱜᱮ ᱯᱟᱲᱦᱟᱣ ᱞᱮᱱᱠᱟᱱ ᱫᱚ ᱵᱷᱟᱜᱤᱜᱼᱟ ᱵᱮᱥᱚᱜᱼᱟ᱾ ᱤᱧ ᱫᱩᱧ ᱞᱟᱹᱭᱟ? ᱟᱨ ᱱᱚᱸᱰᱮ ᱫᱚᱦᱟᱜ ᱵᱟᱝ ᱞᱟᱹᱭ ᱜᱟᱱᱚᱜ ᱠᱟᱱᱟ ᱤᱧᱟᱹᱜ ᱫᱚᱼᱼ ᱵᱟᱠᱷᱟᱡ ᱤᱧ ᱞᱟᱹᱭ ᱫᱩᱧ ᱞᱟᱹᱭ ᱠᱮᱭᱟ ᱦᱮᱸ ᱪᱮ ᱟᱫᱚ ᱯᱟᱨᱥᱳᱱᱟᱞ ᱞᱟᱹᱭ ᱵᱟᱠᱚ ᱞᱟᱹᱭ ᱞᱟ. ᱭ ᱢᱟᱱᱟ ᱢᱟᱱᱟᱣ ᱠᱟᱫᱟ ᱠᱚ ᱛᱚ? ᱦᱩᱸ ᱦᱩᱸ
ᱟᱫᱚ ᱟᱹᱞᱤᱧ ᱫᱚᱞᱤᱧ ᱢᱮᱱᱟᱞᱤᱧ ᱡᱩᱫᱤ ᱮᱸ ᱟᱵᱚ ᱱᱚᱣᱟ ᱥᱟᱶᱛᱟ ᱨᱮ, ᱡᱟᱦᱟᱸ ᱛᱤᱱᱟᱹᱜ ᱟᱵᱚ ᱥᱟᱱᱛᱟᱲ ᱦᱚᱯᱚᱱ ᱠᱚ ᱢᱮᱱᱟᱜ ᱵᱚᱱᱟ, ᱡᱚᱛᱚ ᱦᱚᱲ ᱡᱩᱫᱤ ᱢᱤᱫ ᱴᱷᱮᱱ ᱡᱩᱢᱤᱫ ᱟᱛᱮᱫ ᱱᱚᱣᱟ ᱥᱟᱶᱛᱟᱞᱤ ᱪᱤᱠᱤ ᱟᱵᱚ ᱪᱮᱛᱟᱱ ᱥᱮᱫ ᱤᱫᱤ ᱨᱮᱱᱟᱜ ᱵᱚᱱ ᱮᱸᱻ ᱨᱤᱠᱟᱹᱜ ᱠᱮᱭᱟ ᱛᱟᱦᱚᱞᱮ ᱟᱨᱦᱚᱸ, ᱱᱟᱯᱟᱭ ᱠᱚᱜᱼᱟ ᱦᱮᱸ ᱥᱮ
ᱮᱠᱟᱞ ᱮᱠᱟᱞ ᱦᱮ ᱟᱵᱚᱜᱮ, ᱟᱵᱚ ᱟᱵᱚᱜ ᱜᱮᱵᱚ ᱨᱟᱵ ᱟᱵᱚ ᱜᱮᱵᱚ ᱨᱟᱠᱟᱵ ᱫᱟᱲᱮᱭᱟᱜᱼᱟ᱾ ᱦᱮᱸ ᱥᱮ ᱡᱟᱦᱟᱸ ᱫᱚ ᱟᱭᱳᱣᱟ -ᱜ ᱡᱟᱦᱟᱸ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱚᱞᱪᱤᱠᱤ ᱦᱟᱸ ᱞᱤᱯᱤ ᱛᱮᱭᱟᱨ ᱟᱠᱟᱫᱟ ᱩᱱᱤ ᱩᱱᱤᱤᱭᱟᱜᱻᱻ ᱠᱩᱠᱢᱩ ᱫᱚ ᱚᱱᱟᱜᱮ ᱢᱮᱱᱟᱜ ᱛᱟᱭᱟ ᱥᱮ ᱡᱮ ᱱᱤᱭᱟᱹᱻᱻ ᱪᱤ ᱡᱟᱛᱮ ᱪᱮᱛᱟᱱ ᱥᱮᱫ ᱢᱟᱲᱟᱝ ᱥᱮᱫ ᱨᱟᱠᱟᱵᱚᱜ ᱢᱟ
ᱦᱳᱭ ᱟᱫᱚ ᱚᱱᱮ ᱚᱱᱠᱟ ᱱᱚᱣᱟ ᱫᱚ ᱟᱵᱚᱜᱮ ᱥᱟᱵ ᱦᱩᱭᱩᱜ ᱛᱟᱵᱚᱱᱟ ᱵᱟᱝᱠᱷᱟᱱᱮᱻᱻ ᱮᱴᱟᱜ ᱦᱚᱲ ᱫᱚ ᱟᱵᱚ ᱱᱚᱣᱟ ᱞᱤᱯᱤ ᱠᱚᱫᱚ ᱵᱟᱝᱠᱚ ᱥᱟᱵ ᱟᱠᱚ ᱱᱚᱣᱟ ᱫᱚ ᱟᱵᱚ ᱪᱮᱛᱟᱱᱻᱻ ᱪᱮᱛᱟᱱ ᱨᱮᱜᱮ ᱱᱤᱨᱵᱷᱚᱨ ᱡᱮ ᱟᱵᱚ ᱱᱚᱣᱟ ᱥᱟᱵ ᱠᱟᱛᱮᱫ ᱡᱟᱛᱮ ᱪᱮᱛᱟᱱ ᱥᱮᱫ ᱵᱚᱱ ᱞᱟᱦᱟ ᱤᱫᱤ ᱫᱟᱲᱮᱭᱟᱜ ᱢᱟ ᱚᱱᱟᱜᱮ ᱪᱮᱥᱴᱟᱭ ᱛᱟᱵᱚᱱ ᱟᱵᱚᱱᱟ ᱜᱮ
ᱟᱫᱚ ᱚᱱᱠᱟ ᱜᱮ ᱟᱨᱦᱚᱸ ᱢᱟᱱᱮᱻᱻ ᱡᱟᱦᱟᱸ ᱛᱤᱱᱟᱹᱜ ᱤᱭᱟᱹᱻᱻ ᱵᱤᱫᱽᱫᱟᱹᱜᱟᱲ ᱠᱚ ᱦᱮᱸ ᱧᱮᱞᱚᱜ ᱠᱟᱱᱟ ᱢᱟᱱᱮᱻᱻ ᱟᱨ ᱠᱤᱪᱩ ᱠᱥᱪᱷᱩ ᱡᱟᱭᱜᱟ ᱨᱮᱫᱚ ᱵᱤᱦᱟᱨ ᱚᱞᱪᱤᱠᱤᱛᱮ ᱤᱭᱟᱹᱛᱮ ᱯᱟᱲᱦᱟᱣ ᱢᱟᱱᱮ ᱡᱟᱦᱟᱸ ᱤᱭᱟᱹ ᱤᱥᱠᱩᱞ ᱠᱚ ᱦᱮᱸ ᱵᱤᱫᱽᱫᱟᱹᱜᱟᱲ ᱠᱚ ᱚᱱᱟ ᱠᱚᱫᱚᱻᱻ ᱢᱮᱱᱟᱜ ᱜᱮᱭᱟ ᱠᱤᱱᱛᱩ ᱠᱤᱪᱷᱩ ᱠᱤᱪᱷᱩ ᱡᱟᱭᱜᱟ ᱨᱮ ᱟᱨᱦᱚ ᱤᱧ ᱧᱮᱞᱫᱟ ᱚᱱᱠᱟ ᱫᱚ ᱵᱟᱹᱱᱩᱜᱼᱟ ᱢᱤᱫᱴᱮᱱ ᱵᱟ ᱢᱤᱫᱴᱟᱝ ᱛᱷᱮᱠᱮ ᱵᱟᱨᱭᱟ ᱢᱮᱱᱟᱜᱼᱟ ᱟᱫᱚ ᱵᱤᱫᱽᱫᱟᱹᱜᱟᱲᱻᱻ ᱠᱚᱦᱚᱸ ᱟᱵᱚ ᱤᱭᱟᱹ ᱦᱩᱭᱩᱜ ᱛᱟᱵᱚᱱᱟ ᱥᱮ ᱥᱚᱨᱠᱟᱨ ᱴᱷᱮᱱᱻᱻ ᱫᱟᱹᱵᱤ ᱦᱩᱭᱩᱜ ᱛᱟᱢᱟ ᱡᱮ ᱵᱤᱫᱫᱟᱹᱜᱟᱲ ᱠᱚ ᱛᱮᱭᱟᱨ ᱦᱩᱭᱩᱜᱼᱟ ᱚᱱᱠᱟ ᱛᱟᱦᱚᱞᱮᱻᱻ ᱠᱷᱟᱱ ᱱᱚᱝᱠᱟ ᱟᱹᱰᱤ ᱡᱟᱭᱜᱟ ᱨᱮ
ᱤᱧᱟᱹᱜ ᱢᱮᱱᱛᱮᱫᱚ ᱜᱚᱝᱠᱮ ᱟᱫᱚ ᱵᱤᱫᱽᱫᱟᱹᱜᱟᱲ ᱢᱟ ᱛᱮᱭᱟᱨ ᱢᱟ ᱛᱮᱭᱟᱨ ᱢᱟ ᱨᱤᱠᱟᱹᱭᱟ ᱵᱟᱝ ᱢᱟ ᱥᱚᱨᱠᱟᱨ ᱦᱮᱸ ᱦᱮᱸ ᱢᱮᱱᱠᱷᱟᱱ ᱢᱟ ᱻᱻ ᱟᱫᱚ ᱟᱵᱚ ᱡᱩᱫᱤ ᱚᱱᱟ ᱞᱟᱦᱟᱨᱮ ᱡᱩᱫᱤ ᱟᱵᱚ ᱥᱟᱶᱛᱟ ᱨᱮ ᱡᱟᱦᱟᱸ ᱛᱤᱱᱟᱹ ᱠᱟᱹᱴᱤᱡ ᱠᱟᱹᱴᱤᱡ ᱜᱤᱫᱽᱨᱟᱹ ᱠᱚ ᱢᱮᱱᱟᱜᱻᱻ ᱠᱚᱣᱟ ᱠᱚᱣᱟ ᱥᱮᱻᱻ ᱟᱭᱳᱼᱵᱟᱵᱟ ᱛᱟᱠᱚ ᱩᱱᱠᱩ ᱵᱟᱝᱠᱚ ᱞᱟᱹᱭᱟᱠᱚ ᱠᱟᱱᱟ ᱟᱵᱚ ᱡᱩᱤ ᱚᱱᱟ ᱵᱚᱱ ᱪᱟᱨᱪᱟᱣ ᱠᱮᱭᱟ ᱡᱮ ᱟᱵᱚᱣᱟᱜ ᱚᱞᱪᱤᱠᱤ ᱞᱤᱯᱤᱛᱮ ᱡᱚᱛᱮ ᱠᱚ ᱯᱟᱲᱦᱟ ᱢᱟ ᱛᱟᱦᱚᱞᱮ ᱠᱷᱟᱱ ᱫᱚ ᱚᱱᱟ ᱟᱵᱚᱻᱻ ᱵᱤᱨᱤᱫᱽᱫᱟᱹᱜᱟᱲ ᱛᱮᱭᱟᱨ ᱥᱮ ᱵᱮᱱᱟᱣ ᱨᱮᱱᱟᱜ ᱫᱟᱹᱵᱤ ᱵᱚᱱ ᱠᱚᱨᱟᱣ ᱫᱟᱲᱮ ᱠᱮᱭᱟ ᱦᱮᱸᱥᱮ ᱠᱤᱱᱛᱩ ᱱᱤᱛᱚᱻᱻ ᱱᱮᱛᱟᱨ ᱢᱟ ᱧᱮᱞᱚᱜ ᱠᱟᱱᱟ ᱡᱟᱦᱟᱸ ᱠᱚᱨᱮ ᱵᱤᱨᱫᱟᱹᱜᱟᱲ ᱢᱮᱱᱟᱜ ᱟᱹᱱᱤᱡ ᱦᱚᱭᱛᱳ ᱢᱮᱱᱟᱜ ᱟᱹᱱᱤᱡ ᱚᱱᱟ ᱠᱚᱨ ᱫᱚ ᱡᱟᱹᱟᱥᱛᱤᱻᱻ ᱡᱟᱥᱛᱤᱦᱚ ᱟᱵᱚᱨᱮᱱ ᱯᱟᱹᱴᱷᱩᱣᱟᱹ ᱠᱚ ᱵᱟᱝᱠᱚ ᱧᱮᱞ ᱧᱟᱢᱚ ᱠᱟᱱᱟ ᱠᱚ
ᱦᱩᱸ ᱟᱫᱚ ᱚᱱᱮ ᱜᱮᱛᱚ ᱟᱫᱚ ᱟᱫᱚ ᱱᱚᱝᱠᱟ ᱞᱮᱠᱷᱟᱱ ᱫᱚ ᱟᱫᱚᱻᱻ
ᱦᱳᱭ
ᱟᱫᱚ ᱚᱱᱮ ᱠᱚ ᱟᱫᱚ ᱩᱭᱦᱟᱹᱨ ᱵᱷᱟᱵᱽᱱᱟ ᱫᱚ ᱟᱵᱚ ᱜᱮ ᱞᱟᱹᱠᱛᱤ ᱟᱵᱚᱱᱼᱟ ᱚᱲᱟᱜ ᱨᱮᱱ ᱟᱭᱳᱼᱵᱟᱵᱟ ᱠᱚ ᱥᱟᱶᱛᱮ ᱡᱟᱦᱟᱸ ᱛᱤᱱᱟᱹᱜ ᱥᱟᱱᱛᱟᱲ ᱦᱚᱯᱚᱱ ᱢᱮᱱᱟ ᱠᱚᱣᱟ ᱡᱚᱛᱚ ᱜᱮ
ᱦᱳᱭ ᱦᱳᱭ ᱦᱮᱸᱜᱮ ᱚᱱᱮ ᱟᱵᱚᱨᱮᱱ ᱯᱟᱹᱴᱷᱩᱣᱟᱹ ᱠᱚ ᱡᱩᱫᱤ ᱡᱟᱹᱥᱛᱤ ᱧᱚᱜ ᱠᱚ ᱛᱟᱦᱮᱱᱟ ᱛᱟᱦᱚᱞᱮ ᱟᱨᱦᱚᱸ ᱱᱟᱯᱟᱭᱚᱜᱼᱟ ᱟᱨᱦᱚᱸᱻᱻ ᱢᱟᱱᱮ ᱞᱚᱜᱚᱱ ᱞᱚᱜᱚᱱ ᱟᱵᱚᱣᱟᱜ ᱱᱚᱣᱟ ᱥᱟᱶᱛᱟ ᱥᱚᱢᱟᱡᱽ ᱥᱮ ᱱᱚᱭᱟ ᱞᱤᱯᱤ ᱚᱱᱟ ᱫᱚ ᱞᱟᱦᱟ ᱥᱮᱫ ᱟᱨᱦᱚᱸ ᱞᱚᱜᱚᱱ ᱞᱚᱜᱚᱱ ᱤᱭᱟᱹ ᱪᱟᱞᱟᱜᱼᱟ ᱪᱟᱨᱪᱟ ᱪᱟᱞᱟᱜᱼᱟ ᱟᱫᱚ ᱜᱚᱝᱠᱮ ᱟᱹᱵᱤᱱ ᱫᱚ ᱚᱞᱪᱤᱠᱤ ᱛᱮᱵᱤᱱ ᱯᱟᱲᱦᱟᱣ ᱠᱟᱱᱟ ᱛᱚ?
ᱦᱮᱸ ᱚᱞ ᱪᱤᱠᱤ ᱛᱮᱜᱮ ᱾
ᱚᱼ
ᱦᱩ
ᱦᱮᱸ ᱟᱹᱰᱤ ᱱᱟᱯᱟᱭ ᱱᱚᱝᱠᱟ ᱚᱞᱪᱤᱠᱤ ᱵᱤᱱ ᱦᱮᱸ ᱢᱮᱱᱫᱟᱞᱤᱧᱻᱻ ᱢᱮᱱ ᱫᱟᱞᱤᱧ ᱱᱚᱝᱠᱟ ᱚᱞᱪᱤᱠᱤ ᱛᱮᱵᱮᱱ ᱯᱟᱲᱦᱟᱣ ᱠᱟᱱᱟ ᱟᱹᱰᱤ ᱱᱟᱯᱟᱭ ᱦᱮᱸ ᱥᱮ ᱟᱹᱵᱤᱱ ᱟᱜᱟᱢ ᱫᱤᱱ ᱨᱮ ᱟᱹᱵᱤᱱ ᱜᱤᱫᱽᱨᱟᱹ ᱠᱚᱦᱚᱸ ᱱᱚᱣᱟ ᱚᱞᱪᱤᱠᱤ ᱞᱤᱯᱤ ᱵᱤᱱ ᱥᱤᱠᱟᱹ ᱫᱟᱲᱮᱭᱟᱠᱚᱣᱟ ᱦᱮᱸ ᱥᱮ ᱟᱯᱮᱻᱻ ᱟ ᱟᱹᱛᱩ ᱫᱷᱟᱨᱮ ᱴᱚᱞᱟ ᱠᱚᱨᱮ ᱡᱟᱦᱟᱸᱭ ᱦᱚᱯᱚᱱ ᱦᱚᱯᱚᱱ ᱠᱟᱹᱴᱤᱡ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱦᱚᱸ ᱥᱤᱼᱼ ᱤᱠᱷᱱᱟᱹ ᱛᱮ ᱟᱨᱦᱚ ᱟᱹᱵᱤᱱ ᱴᱷᱮᱱ ᱠᱷᱚᱱᱟᱜ ᱟᱹᱰᱤ ᱠᱤᱪᱷᱩᱠᱚ ᱧᱟᱢ ᱟᱠᱚ
ᱦᱮᱸ ᱮᱠᱟᱞ ᱮᱠᱟᱞ
ᱮᱠᱫᱚᱢ
ᱦᱩᱸ ᱟᱫᱚᱻᱻ ᱚᱱᱠᱟ ᱜᱮ ᱧᱮᱞᱚᱜ ᱠᱟᱱᱟ ᱜᱤᱫᱽᱨᱟᱹ ᱠᱚ ᱱᱚᱝᱠᱟ ᱫᱚ ᱢᱟᱱᱮ ᱚᱱᱮᱢ ᱞᱟᱹᱭ ᱠᱮᱫ ᱠᱟᱹᱠᱤ ᱚᱱᱠᱟ ᱜᱤᱫᱽᱨᱟᱹ ᱠᱚᱦᱚᱸ ᱠᱚᱢ ᱠᱚ ᱵᱷᱚᱨᱛᱤ ᱠᱚᱣᱟ ᱟᱵᱚ ᱡᱟᱦᱟᱸ ᱦᱮᱸ ᱚᱞᱪᱤᱠᱤ ᱢᱤᱰᱤᱭᱟ ᱚᱞᱪᱤᱠᱤ ᱛᱮᱦᱟᱸ ᱟᱫᱚ ᱚᱱᱠᱟ ᱵᱟᱠᱚ ᱯᱟᱲᱦᱟᱣ ᱚᱪᱚ ᱠᱚᱣᱟ ᱾ ᱛᱚ ᱚᱱᱟ ᱜᱮ ᱠᱤᱪᱷᱩ ᱞᱟᱹᱭ ᱫᱚ ᱞᱟᱹᱭ ᱵᱟᱲᱟ ᱦᱩᱭ ᱟᱠᱟᱱᱟ, ᱡᱮ ᱟᱵᱚᱨᱮᱱ ᱡᱟᱦᱟᱸ ᱛᱤᱱᱟᱹᱜ ᱢᱟᱹᱭ ᱵᱟᱹᱵᱩ ᱛᱟᱠᱚ ᱢᱮᱱᱟᱜ ᱠᱟᱜ ᱠᱚᱣᱟ ᱫᱚ ᱡᱚᱛᱚ ᱜᱮ ᱟᱵᱚ ᱨᱮᱱ ᱡᱟᱦᱟᱸ ᱚᱞᱪᱤᱠᱤ ᱛᱮᱜᱮ ᱯᱟᱲᱦᱟᱣ ᱦᱚᱪᱚ ᱠᱚᱛᱟ ᱵᱚᱱ ᱯᱮ ᱦᱮᱸ ᱾
ᱦᱚᱭ ᱾
ᱛᱟᱦᱚᱞᱮ ᱦᱮᱸ ᱡᱚᱛᱚ ᱜᱮ ᱵᱩᱡᱽ ᱜᱤᱫᱽᱨᱟᱹ ᱠᱷᱚᱱᱟᱜ ᱯᱟᱲᱦᱟᱣ ᱞᱮᱱᱠᱷᱟᱡ ᱡᱚᱛᱚ ᱜᱮ ᱵᱩᱡᱽ ᱫᱟᱲᱮᱭᱟᱜᱼᱟ ᱯᱟᱲᱦᱟᱣ ᱡᱮ ᱢᱟᱱᱮ ᱚᱱᱠᱟᱱ ᱯᱟᱲᱦᱟᱣ ᱨᱮ ᱮᱴᱠᱮᱴᱚᱬᱮ ᱵᱟᱝ ᱦᱩᱭ ᱫᱟᱲᱭᱟᱜᱼᱟ ᱥᱮ ᱵᱩᱡᱷᱟᱹᱣ ᱨᱮᱱᱟᱜ ᱮᱴᱠᱮᱴᱚᱬᱮ ᱵᱟᱝ
ᱦᱳᱭ ᱦᱳᱭ᱾
ᱦᱩᱸ
ᱟᱫᱚ ᱤᱧᱟᱹᱜ ᱢᱮᱱ ᱛᱮᱫᱚ ᱱᱚᱣᱟ ᱦᱚᱧ ᱞᱟᱹᱭᱟ ᱡᱮ ᱟᱨ ᱚᱞᱪᱤᱠᱤ ᱵᱟᱵᱚᱫᱛᱮ ᱛᱮ ᱮᱴᱟᱜ ᱞᱤᱯᱤ ᱫᱚ ᱯᱟᱲᱦᱟᱜ ᱯᱮ ᱯᱟᱲᱦᱟᱜᱼᱟ ᱯᱮ ᱴᱷᱤᱠ ᱠᱮᱭᱟ ᱢᱚᱴᱟᱢᱩᱴᱤ ᱡᱷᱚᱛᱚ ᱜᱮ ᱯᱟᱲᱦᱟᱜ ᱯᱮ ᱟᱫᱚ ᱱᱮᱛᱟᱨ ᱢᱟ ᱧᱮᱞᱚᱜ, ᱫᱩᱱᱭᱟᱹ ᱨᱮ ᱟᱵᱚᱣᱟᱜ ᱫᱷᱟᱹᱨᱛᱤ ᱨᱮ ᱵᱟᱝᱞᱟ ᱥᱮ ᱤᱝᱞᱤᱥ ᱵᱟᱝ ᱠᱷᱟᱱ ᱟᱵᱚᱼᱼ ᱟᱵᱚᱣᱟᱜ ᱱᱚᱣᱟ ᱡᱟᱦᱟᱸᱱᱟᱜ ᱠᱟᱹᱢᱤ ᱠᱚᱦᱚᱸ ᱵᱟᱝ ᱯᱟᱨᱚᱢᱚᱜ ᱠᱟᱱᱟ ᱦᱮᱸ ᱥᱮ ᱾
ᱦᱮᱸ ᱟᱫᱚ ᱦᱮᱸ ᱟᱫᱚ ᱚᱱᱟ ᱠᱚᱫᱚ ᱚᱱᱟ ᱫᱚ ᱥᱟᱭᱤᱰ ᱨᱮ ᱛᱟᱦᱮᱱᱟ ᱦᱮᱸᱥᱮ ᱢᱟᱱᱮ ᱥᱟᱶ ᱢᱟᱱᱮ ᱚᱱᱟ ᱢᱤᱰᱤᱭᱟᱢ ᱛᱮ ᱯᱟᱲᱦᱟᱜᱼᱟ ᱦᱮᱸ, ᱠᱤᱱᱛᱩ ᱚᱱᱟ ᱥᱟᱭᱤᱰ ᱨᱮᱫᱚ ᱛᱟᱦᱮᱱᱟ ᱵᱟᱝᱞᱟ ᱥᱮ ᱤᱝᱞᱤᱥ ᱢᱟ ᱛᱟᱦᱮᱱ ᱜᱮᱭᱟ ᱾
ᱦᱳᱭ ᱦᱳᱭ ᱾
ᱡᱮ ᱚᱱᱟ ᱠᱚᱦᱚᱸ ᱮᱠᱟᱞ ᱞᱟᱹᱠ ᱟᱹᱛᱤᱭᱟ ᱵᱟᱝ ᱠᱷᱟᱱ ᱫᱚ ᱟᱵᱚ ᱫᱚ ᱡᱟᱦᱟᱸᱭ ᱫᱚ ᱡᱷᱟᱲᱠᱷᱚᱸᱰ ᱨᱮᱠᱚ ᱚᱸᱰᱮ ᱠᱚ ᱤᱭᱟᱹᱭ ᱠᱟᱱᱟ ᱛᱟᱦᱮᱱ ᱠᱟᱱᱟ ᱩᱱᱠᱩ ᱠᱚᱫᱚ ᱮᱠᱟᱞ ᱞᱟᱹᱠᱛᱤ ᱜᱮᱭᱟ ᱫᱮᱵ ᱱᱟᱜᱚᱨᱤ ᱡᱟᱦᱟᱸ ᱫᱚ ᱚᱱᱟ ᱥᱮᱬᱟ ᱮᱠᱟᱞ ᱜᱮ ᱞᱟᱹᱠᱛᱤ ᱛᱟᱠᱚᱣᱟ, ᱟᱠᱚᱭ ᱵᱟᱝ ᱵᱟᱝᱞᱟ ᱨᱮᱠᱚ ᱵᱟᱥᱚᱜ ᱠᱟᱱᱟ ᱩᱱᱠᱩ ᱫᱚ ᱮᱠᱟᱞ ᱵᱟᱝᱞᱟ ᱥᱮᱬᱟ ᱛᱮᱜᱮ ᱦᱩᱭᱩᱜᱼᱟ ᱾ ᱵᱟᱝᱠᱷᱟᱱ ᱫᱚ ᱵᱟᱝ ᱪᱟᱞᱟᱜ ᱟᱥᱮ ᱾
ᱦᱳᱭ ᱵᱟᱝ ᱠᱷᱟᱱ ᱫᱚ ᱟᱵᱚᱣᱟᱜ ᱫᱷᱟᱹᱨᱛᱤ ᱨᱮ ᱡᱟᱦᱟᱸᱭ ᱚᱱᱟ ᱠᱚ ᱤᱡᱮ ᱠᱚ ᱵᱟᱭ ᱵᱟᱲᱟᱭᱟ, ᱡᱟᱦᱟᱸ ᱚᱱᱟ ᱠᱚ ᱵᱟᱭ ᱯᱟᱲᱦᱟᱣ ᱠᱟᱱᱟ ᱡᱮ ᱤᱝᱞᱤᱥ ᱠᱚ, ᱵᱟᱝᱞᱟ ᱠᱚ ᱾ ᱩᱱᱤ ᱫᱷᱟᱹᱨᱛᱤ ᱨᱮ ᱩᱱᱟᱹᱜ ᱞᱟᱦᱟ ᱥᱮᱫ ᱦᱚᱸ ᱵᱟᱭ ᱪᱟᱞᱟᱣ ᱫᱟᱲᱮᱭᱟᱜᱼᱟ, ᱥᱮ ᱪᱮᱫ ᱦᱚᱸ ᱵᱟᱭ ᱵᱩᱡᱷᱟᱹᱣ ᱧᱟᱢ ᱫᱟᱲᱮᱭᱟᱜᱼᱟᱭ ᱡᱟᱦᱟᱸᱱᱟᱜ ᱠᱟᱹᱢᱤ ᱠᱚᱨᱮ ᱦᱚᱸ ᱾
ᱴᱷᱤᱠ ᱴᱷᱤᱠ ᱾ ᱟᱪᱪᱷᱟ, ᱚᱠᱛᱚ ᱠᱚᱢᱟ ᱦᱮᱡᱮᱱ ᱛᱟᱞᱟᱝᱟ ᱢᱟ ᱛᱟᱦᱚᱞᱮ ᱾
ᱟᱪᱪᱷᱟ, ᱢᱟ ᱜᱚᱝᱠᱮ ᱡᱚᱦᱟᱨ ᱜᱮ ᱾ ᱟᱹᱵᱤᱱ ᱥᱟᱞᱟᱜ ᱨᱚᱯᱚᱲ ᱛᱮ ᱟᱹᱰᱤ ᱨᱟᱹᱥᱠᱟᱹᱧ ᱟᱹᱭᱠᱟᱹᱣ ᱠᱮᱫᱟ ᱴᱷᱤᱠ ᱜᱮᱭᱟ ᱾